ᱦᱮᱞᱳ
ᱦᱮᱸ ᱦᱮᱞᱳ ᱾
ᱤ ᱤ ᱤ ᱨᱚᱲ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱟᱪᱪᱷᱟ ᱯᱳᱭᱞᱳᱧ ᱠᱚᱞ ᱮᱫᱟ ᱛᱚ ᱟᱫᱚ ᱨᱤᱥᱤᱵᱷ ᱦᱩᱭᱩᱜ-ᱟ? ᱥᱮ ᱠᱚᱞ ᱦᱩᱭᱩᱜ-ᱟ ᱟᱜᱮ ᱚᱱᱟᱜᱮ ᱵᱟᱹᱧ ᱵᱩᱡᱷᱟᱹᱣ ᱫᱟᱲᱮᱭᱟᱜ ᱠᱟᱱ ᱛᱟᱦᱮᱸᱫ᱾
ᱳ ᱢᱟᱱᱮ ᱤᱧ ᱤᱧᱤᱧ ᱯᱷᱳᱱ ᱫᱟ ᱛᱚ ᱛᱚ ᱢᱟᱱᱮ ᱨᱤᱥᱤᱵᱷ ᱞᱟᱜᱟ ᱠᱚᱜ-ᱟ ᱟᱫᱚ ᱟᱢ ᱵᱟᱝ ᱮᱢ ᱨᱤᱥᱤᱯ ᱞᱮᱫᱟ᱾
ᱚ ᱨᱤᱥᱤᱵᱷ ᱫᱩᱧ ᱨᱤᱥᱤᱵᱷᱮᱫ ᱛᱟᱦᱮᱸᱫ ᱨᱤᱥᱤᱵᱷ ᱛᱮᱜᱮ ᱠᱟᱴᱟᱣ ᱱᱟ᱾ ᱯᱳᱞᱳ ᱯᱳᱭᱞᱳ ᱫᱚ ᱟᱫᱚ ᱵᱟᱹᱧ ᱵᱩᱡᱷᱟᱹᱣ ᱫᱟᱲᱮᱭᱟᱜ ᱠᱟᱱ ᱛᱟᱦᱮᱸᱫ᱾
ᱴᱷᱤᱠᱟᱹᱱ ᱜᱮᱭᱟ ᱵᱩᱡᱟᱢ ᱱᱤᱛᱟᱹᱜ ᱫᱷᱤᱨᱮ ᱵᱩᱡᱷᱟᱹᱣᱟᱢ ᱫᱷᱤᱨᱮ ᱫᱷᱤᱨᱮᱛᱮ᱾
ᱚ
ᱟᱨ ᱪᱮᱫ ᱠᱚ ᱪᱤᱠᱟ ᱵᱟᱲᱟ ᱦᱩᱭᱩᱜ ᱠᱟᱱᱟ?
ᱪᱮᱜ ᱫᱚ ᱪᱤᱠᱟᱹᱭ ᱦᱩᱭᱩᱜ ᱠᱟᱱᱟ ᱱᱤᱛ ᱫᱚ? ᱛᱚᱞᱟ ᱜᱤᱰᱤ ᱫᱤᱱ ᱦᱮᱡ ᱟᱠᱟᱱᱟ ᱱᱚ ᱚᱭ ᱢᱟᱴᱷᱨᱮ ᱠᱟᱹᱢᱤ ᱦᱩᱭᱩᱜ ᱠᱟᱱᱟ ᱢᱤᱜ ᱪᱟᱥ ᱮᱢ ᱠᱟᱛᱮ ᱦᱚᱜ ᱚᱭ ᱜᱷᱟᱥ ᱠᱚ ᱵᱟᱪᱷᱟᱣ ᱠᱷᱚᱱ ᱦᱮᱡ ᱠᱟᱛᱮ ᱤᱧ ᱫᱩᱲᱩᱵ ᱠᱟᱱᱟ᱾ ᱟᱫᱩᱧ ᱫᱟ ᱦᱟᱯᱮ ᱱᱤᱛᱳᱜ ᱠᱟᱴᱤᱧ ᱧᱮᱞ ᱞᱟᱜ ᱜᱮ᱾ ᱠᱚ ᱠᱷᱟᱹᱛᱤᱨ ᱨᱚᱯᱚᱲ ᱜᱟᱱᱚᱜ ᱟ ᱥᱮ ᱵᱟᱝ ᱧᱮᱞ ᱛᱚ ᱦᱚᱣᱟᱴᱥᱚᱯ ᱢᱟ ᱯᱮᱨᱮᱡ ᱟᱠᱟᱱᱟ ᱟᱫᱩᱧ ᱧᱮᱞᱟ ᱦᱟᱯᱮᱧ ᱠᱚᱞ ᱠᱟᱜ ᱜᱮ ᱫᱩᱲᱩᱵ ᱡᱤᱨᱟᱹᱣ ᱡᱤᱨᱟᱹᱣ᱾
ᱦᱩᱸ ᱟᱫᱚ ᱠᱟᱹᱴᱤᱜ ᱢᱟᱱᱮ ᱨᱚᱲ ᱚᱠᱛᱚ ᱢᱟᱱᱮ ᱵᱟᱦᱮᱨᱮ ᱨᱮᱱᱟᱜ ᱡᱟᱦᱟᱸ ᱥᱟᱰᱮ ᱠᱚ ᱚᱱᱟ ᱡᱮᱱᱚ ᱟᱞᱩ ᱥᱚᱜᱮ ᱵᱚᱞᱚᱜ ᱢᱟ᱾ ᱵᱟᱝᱠᱷᱟᱱ ᱫᱚ ᱵᱟᱝ ᱜᱟᱱᱚᱜᱚᱜ-ᱟ ᱚᱱᱟ ᱫᱚ᱾
ᱚ ᱠᱷᱴᱟᱜ-ᱟ ᱵᱟᱝ
ᱦᱩᱸ
ᱱᱚᱜ-ᱚᱭ ᱫᱟᱨᱮ ᱵᱩᱴᱟᱹ ᱨᱮᱜᱮᱧ ᱫᱩᱲᱩᱵ ᱟᱠᱟᱱᱟ ᱥᱮᱨᱚᱠᱚᱢ ᱨᱚᱲ ᱫᱚ ᱵᱟᱝ ᱟᱸᱡᱚᱢᱚᱜ ᱠᱟᱱᱟ ᱡᱟᱦᱟᱱᱟᱜ ᱫᱚ ᱠᱟᱹᱴᱤᱡ ᱦᱚᱭᱮᱫᱟᱭ ᱚᱱᱟᱜᱮ᱾
ᱦᱩᱸ ᱦᱩᱸ ᱦᱩᱸ ᱚᱱᱠᱟ ᱫᱚ ᱴᱷᱤᱠᱟᱹᱱ ᱜᱮᱭᱟ ᱢᱟᱱᱮ ᱮᱴᱟᱜ ᱥᱟᱰᱮ ᱠᱚ ᱡᱮᱱᱚ ᱵᱟᱝ ᱥᱚᱜᱮ ᱵᱚᱞᱚᱜ ᱢᱟ᱾ ᱥᱩᱜᱮ ᱵᱚᱞᱚ ᱞᱮᱱᱠᱷᱟᱱ ᱚᱱᱟ ᱫᱚ ᱵᱟᱝ ᱜᱟᱱᱚᱜᱚᱜ-ᱟ᱾
ᱚᱸ
ᱟᱫᱚ ᱛᱚᱵᱮ ᱪᱮᱜ ᱨᱮᱱᱟᱜ ᱪᱮᱜ ᱦᱩᱲᱩ ᱯᱮ ᱮᱨ ᱠᱮᱫᱟ?
ᱦᱚᱸᱜ-ᱚᱭ ᱚᱱᱚᱛᱮ ᱪᱟᱸᱫᱳ ᱦᱩᱲᱩ ᱨᱮᱱᱟᱜ ᱚᱱᱟ ᱤᱭᱟᱹ ᱠᱚ᱾
ᱟᱹᱣᱨᱤ ᱞᱤᱧ ᱮᱨᱟ ᱟᱹᱜᱩᱣ ᱠᱟᱫᱟᱞᱤᱧ ᱤᱛᱟᱹ᱾ ᱱᱚᱜᱚᱭ ᱜᱷᱟᱥ ᱵᱟᱪᱷᱟᱣ ᱠᱟᱛᱮᱜ ᱛᱮᱦᱤᱧ ᱪᱟᱥᱮᱢ ᱦᱩᱭ ᱞᱮᱱᱟ ᱪᱟᱥ ᱮᱢ ᱛᱚ ᱛᱟᱦᱮᱸ ᱠᱟᱱᱟ ᱦᱚᱜ ᱚᱭ ᱥᱤᱛᱩᱝ ᱡᱚᱢ ᱠᱟᱱᱟ ᱥᱤᱛᱩᱝ ᱡᱚᱢ ᱠᱟᱛᱮ ᱚᱱᱟ ᱜᱷᱟᱥ ᱠᱚᱞᱤᱧ ᱵᱟᱪᱷᱟᱣ ᱮᱫ ᱛᱟᱦᱮᱸ ᱜᱷᱟᱥ ᱠᱚ ᱵᱟᱪᱷᱟᱣ ᱦᱮᱡ ᱠᱟᱛᱮᱜ ᱦᱚᱜ-ᱚᱭ ᱤᱧ ᱫᱩᱲᱩᱵ ᱡᱤᱨᱟᱹᱣ ᱠᱟᱱᱟ ᱫᱟᱜ ᱠᱚᱧ ᱧᱩᱭᱮᱫ ᱛᱟᱦᱮᱸᱜ ᱟᱫᱤᱱ ᱦᱩᱲᱩ ᱫᱚᱞᱤᱧ ᱮᱨᱟ ᱦᱟᱜ ᱠᱷᱟᱱ ᱜᱟᱯᱟ ᱠᱚᱛᱮ ᱟᱨ ᱢᱤᱫ ᱫᱷᱟᱣ ᱠᱟᱹᱴᱤᱡ ᱪᱟᱥ ᱮᱢᱟᱜ ᱦᱩᱭᱩᱜ-ᱟ ᱟᱨ ᱢᱮᱜᱴᱟᱝ ᱪᱟᱥ ᱮᱢ ᱯᱚᱨᱮ ᱮᱨ
ᱟᱫᱚ ᱱᱚᱣᱟ ᱱᱚᱜᱚᱭ ᱡᱮ ᱦᱚᱜᱚᱭ ᱛᱮ ᱦᱩᱲᱩ ᱮᱨ ᱞᱟᱦᱟ ᱛᱤᱱ ᱪᱟᱥ ᱢᱟᱱᱮ ᱛᱤᱱᱟᱹᱜ ᱛᱤᱱᱟᱹᱜ ᱫᱷᱟᱣ ᱢᱟᱱᱮ ᱱᱟᱦᱮᱞ ᱛᱮ ᱥᱮ ᱴᱨᱟᱠᱴᱟᱨ ᱠᱚᱛᱮ ᱡᱟᱦᱟᱸ ᱵᱚᱱ ᱟᱵᱚ ᱵᱚᱱ ᱱᱟᱦᱟᱜ ᱵᱚᱱ ᱥᱤᱭᱳ ᱦᱚᱪᱚᱭ ᱫᱟ, ᱛᱤᱱ ᱫᱷᱟᱣ ᱥᱤ ᱦᱚᱪᱚ ᱞᱮᱠᱷᱟᱡ ᱱᱚᱣᱟ ᱫᱚ ᱵᱷᱟᱜᱮ ᱦᱩᱭᱩᱜ-ᱟ?
ᱱᱚᱣᱟ ᱫᱚ ᱯᱚᱛᱷᱚᱢ ᱢᱤᱫ ᱫᱷᱟ ᱥᱤ ᱠᱟᱛᱮᱜ ᱜᱷᱟᱥ ᱠᱚ ᱠᱟᱹᱴᱤᱜ ᱢᱟᱱᱮ ᱛᱤ ᱛᱮ ᱵᱟᱪᱷᱟᱣ ᱜᱟᱱᱚᱜ ᱢᱟ᱾ ᱚᱝᱠᱟ ᱟᱨᱠᱤ ᱜᱷᱟᱥ ᱠᱚ ᱠᱟᱹᱴᱤᱡ ᱡᱷᱩᱢᱟᱹᱣ ᱧᱚᱜ ᱞᱮᱝᱠᱷᱟᱱ ᱥᱮ ᱨᱚᱦᱚᱲ ᱧᱚᱜ ᱞᱮᱝᱠᱷᱟᱱ ᱵᱟᱪᱷᱟᱣ ᱛᱮ ᱥᱩᱵᱤᱫᱟ᱾
ᱚᱱᱟ ᱢᱤᱫ ᱫᱷᱟᱣ ᱥᱤ ᱯᱚᱨᱮ ᱮᱜ ᱤᱭᱟᱹ ᱦᱩᱭ ᱠᱟᱱᱟ, ᱟᱨ ᱢᱤᱫ ᱫᱷᱟᱣ ᱥᱤ ᱠᱟᱛᱮᱜ ᱠᱟᱹᱴᱤᱡ ᱵᱟᱪᱷᱟᱣ ᱟᱞᱤᱧ᱾ ᱵᱟᱪᱷᱟᱣ ᱯᱚᱨᱮ ᱟᱨ ᱢᱤᱫ ᱟᱫᱚ ᱪᱟᱥ ᱞᱤᱧ ᱮᱢ ᱵᱟᱞᱤᱧ ᱮᱢ, ᱚᱱᱟ ᱪᱮᱛᱟᱱ ᱨᱮ ᱪᱷᱩᱲᱭᱟᱹᱣ ᱠᱟᱛᱮᱫ ᱟᱨ ᱚᱱᱟ ᱡᱟᱦᱟᱸ ᱥᱤ ᱠᱟᱹᱴᱤᱡ ᱵᱟᱹᱲ ᱛᱤᱧᱚᱜ ᱥᱤ ᱫᱚᱦᱚᱸ ᱟᱠᱟᱱᱟ, ᱚᱱᱟ ᱛᱮᱢ ᱢᱟᱱᱮ ᱟᱞᱮ ᱫᱚ ᱫᱷᱩᱲᱤ ᱛᱮ ᱜᱮᱞᱮ ᱮᱥᱮᱫᱟ ᱟᱨᱠᱤ, ᱚᱱᱟ ᱦᱟᱥᱟ ᱛᱮ ᱜᱮᱞᱮ ᱛᱚᱯᱟ ᱢᱮᱥᱟᱭᱟ, ᱟᱨᱦᱚᱸ ᱵᱟᱠᱷᱟᱱ ᱡᱟᱦᱟᱸᱭ ᱩᱱᱠᱩ ᱫᱚ ᱱᱮᱛᱟᱨ ᱫᱟᱜ ᱥᱩᱵᱤᱫᱷᱟ ᱢᱮᱱᱟᱜ ᱟᱠᱟᱫ ᱛᱟᱠᱚᱣᱟ, ᱩᱱᱠᱩ ᱫᱚ ᱢᱟᱞᱤᱭᱮᱥ ᱠᱚ ᱜᱤᱰᱤᱭᱮᱫᱟ᱾ ᱟᱜᱮ ᱪᱟᱥᱵᱟᱥ ᱮᱢ ᱠᱟᱛᱮᱜ, ᱜᱷᱟᱥᱢᱟᱨᱟ ᱠᱚ ᱮᱢ ᱠᱟᱛᱮᱜ ᱚᱱᱟ ᱠᱷᱮᱛ ᱨᱮ ᱮᱢ ᱯᱚᱨᱮ ᱢᱤᱫ ᱪᱟᱥ ᱦᱩᱠ ᱵᱟᱨ ᱪᱟᱥ ᱦᱩᱠ ᱮᱢ ᱠᱟᱛᱮᱫ ᱞᱚᱥᱚᱫ ᱫᱟᱠᱚ, ᱞᱚᱥᱚᱫ ᱯᱚᱨᱮ ᱵᱟᱨᱥᱤᱧ ᱜᱟᱱ ᱫᱟᱜ ᱫᱚᱦᱚ ᱯᱚᱨᱮ ᱡᱚᱠᱷᱚᱱ ᱠᱚ ᱧᱮᱞᱫᱟ ᱵᱷᱟᱜᱤ ᱴᱷᱤᱠ ᱯᱚᱪᱟᱱ ᱟᱠᱟᱱᱟ ᱫᱟᱜ ᱠᱚ ᱚᱱᱟ ᱪᱮᱛᱟᱱ ᱨᱮᱦᱚᱸ ᱦᱩᱲᱩ ᱟᱜᱮ ᱚᱱᱟ ᱫᱚ ᱞᱚᱦᱚᱫ ᱢᱟᱲᱟᱝ ᱦᱩᱭᱩᱜᱼᱟ, ᱯᱚᱝ ᱦᱚᱪᱚ ᱦᱩᱭᱩᱜᱼᱟ ᱦᱩᱲᱩ᱾
ᱟᱞᱮ ᱫᱚ ᱱᱚᱛᱮ ᱫᱚ ᱚᱱᱟ ᱫᱚ ᱟᱞᱮ ᱱᱚᱛᱮ ᱫᱚ ᱚᱱᱟ ᱫᱚ, ᱟᱪᱷᱲᱟ ᱠᱚ ᱢᱮᱛᱟᱜᱼᱟ ᱦᱮᱸ ᱥᱮ᱾ ᱚᱱᱟ ᱫᱚ ᱡᱚᱠᱷᱚᱱ ᱟᱥᱟᱬ ᱵᱚᱸᱜᱟ ᱟᱪᱷᱲᱟᱭᱟ ᱩᱱ ᱚᱠᱛᱚ ᱠᱚ ᱟᱪᱲᱟᱭᱟ ᱡᱚᱠᱷᱚᱱ ᱫᱚ ᱧᱮᱞᱚᱜᱼᱟ, ᱡᱮ ᱦᱮᱸ ᱠᱷᱮᱛ ᱵᱟᱹᱫᱽ ᱨᱮ ᱫᱟᱜ ᱫᱚᱢᱮ, ᱦᱩᱭ ᱴᱷᱤᱠ ᱠᱟᱱᱟ᱾ ᱟᱨ ᱛᱚᱞᱟ ᱠᱚ, ᱜᱟᱹᱪᱷᱤ ᱠᱚᱢᱟ ᱠᱚᱢᱚᱜ ᱠᱟᱱ ᱩᱱ ᱚᱠᱛᱚ ᱱᱚᱣᱟ ᱟᱞᱮᱥᱮᱫ ᱫᱚᱠᱚ ᱟᱪᱷᱲᱟᱭᱟ᱾ ᱡᱟᱦᱟᱸ ᱧᱮᱞᱚᱜ ᱜᱚ ᱠᱟᱱᱟ᱾ ᱩᱱ ᱥᱚᱢᱚᱭ ᱠᱚ ᱟᱪᱷᱲᱟᱣ ᱦᱩᱭᱩᱜᱼᱟ, ᱡᱟᱛᱮ ᱢᱟᱱᱮ ᱚᱱᱟ ᱛᱮᱫᱚ ᱚᱱᱟ ᱡᱟᱦᱟᱸ ᱜᱩᱸᱲᱤ ᱠᱟᱛᱮ ᱡᱟᱦᱟᱸ ᱮᱨᱟ, ᱚᱱᱟ ᱫᱚ ᱱᱚᱝᱠᱟᱱ ᱚᱱᱟ ᱚᱱᱟ ᱫᱚ ᱟᱹᱰᱤ ᱪᱟᱲ ᱛᱮ ᱦᱟᱨᱟ ᱨᱟᱠᱟᱵᱚᱜᱼᱟ᱾ ᱵᱟᱨᱯᱮ ᱥᱤᱱ ᱛᱮᱜᱮ ᱚᱱᱟ ᱫᱚ ᱦᱟᱨᱟ ᱨᱟᱠᱟᱵᱚᱜᱼᱟ, ᱡᱟᱦᱟᱸ ᱫᱚᱠᱚ ᱢᱮᱱᱟ ᱡᱮ ᱨᱚᱦᱚᱭ ᱜᱟᱱᱚᱜᱚᱜᱼᱟ᱾ ᱚᱱᱟ ᱦᱚᱛᱮ ᱛᱮᱜᱮ ᱚᱱᱟ ᱫᱚ ᱢᱟᱱᱮ, ᱵᱟᱨᱯᱮ ᱥᱤᱧ ᱛᱮᱜᱮ ᱚᱱᱟ ᱫᱚ ᱦᱟᱨᱟ ᱨᱟᱠᱟᱵᱚᱜᱼᱟ ᱛᱚᱠᱷ ᱟᱹᱧ ᱚᱸᱚᱸᱚᱸ ᱡᱟᱦᱟᱸ ᱠᱚ ᱢᱮᱱᱟ ᱪᱟᱬ ᱚᱠᱛᱚᱨᱮ ᱪᱟᱬ ᱚᱠᱛᱚ ᱨᱮ ᱚᱱᱟ ᱫᱚ ᱞᱟᱹᱜᱤᱫ ᱛᱮ ᱚᱱᱟ ᱫᱚ ᱩᱱ ᱥᱚᱢᱚᱭ ᱫᱚᱠᱚ ᱟᱪᱷᱲᱟᱭᱟ, ᱟᱨ ᱟᱪᱷᱲᱟ ᱦᱩᱲᱩ ᱫᱚ ᱢᱮᱱᱟᱠᱚ ᱡᱮ ᱠᱤ ᱠᱷᱩᱵ ᱮᱠᱴᱟ ᱟᱪᱪᱷᱟ ᱫᱚ ᱥᱚᱠᱛᱚ ᱦᱚᱸ ᱵᱟᱝ ᱛᱟᱦᱮᱱᱟ᱾ ᱚᱱᱟ ᱥᱟᱶ ᱥᱟᱶᱛᱮ ᱡᱟᱦᱟᱸ ᱠᱚ ᱢᱮᱱᱟ ᱡᱮ ᱚᱢ ᱚᱢ ᱚᱱᱟ ᱫᱚ ᱟᱹᱰᱤ ᱪᱟᱲ ᱡᱤᱱᱤᱥ ᱫᱚ ᱡᱟᱦᱟᱱᱟᱜ ᱜᱮᱵᱚᱱ ᱵᱟᱲᱟᱭᱟ ᱥᱮ ᱞᱚᱲᱚ ᱵᱚᱲᱚ ᱜᱮ ᱛᱟᱦᱮᱱᱟ᱾ ᱚᱱᱟ ᱫᱚ ᱥᱚᱠ ᱛᱚ ᱠᱮᱴᱮᱡ ᱵᱟᱝ ᱛᱟᱦᱮᱱᱟ, ᱟᱨ ᱡᱮ ᱟᱨ ᱚᱱᱟ ᱨᱮᱱᱟᱜ ᱟᱭ- ᱦᱚ ᱩᱱᱟᱹᱜ ᱴᱟᱜ ᱡᱟᱹᱥᱛᱤ ᱵᱟᱝ ᱛᱟᱦᱮᱱᱟ᱾ ᱚᱱᱟ ᱦᱚᱛᱮ ᱛᱮ ᱟᱪᱷᱲᱟ ᱫᱚ ᱢᱟᱱᱮ ᱠᱷᱩᱵ ᱮᱠᱴᱟ ᱫᱚ ᱵᱟᱝ ᱠᱚ ᱠᱩᱥᱤᱭᱟᱜᱼᱟ ᱩᱱ ᱚᱠᱛᱚ ᱠᱚ ᱟᱸᱪᱷᱲᱟᱭᱟ ᱡᱚᱠᱷᱚᱱ ᱠᱚ ᱧᱮᱸᱞᱟ ᱡᱮ, ᱦᱮᱸ ᱠᱷᱮᱛ ᱵᱟᱹᱫᱽ ᱨᱮ ᱫᱟᱜ ᱢᱟ ᱰᱷᱮᱨ ᱜᱮ ᱵᱚᱦᱮᱞᱚᱜ ᱠᱟᱱ, ᱯᱚᱨᱮᱛᱮ ᱦᱟᱸᱜ ᱫᱟᱜ ᱡᱟᱹᱲᱤ ᱦᱩᱭᱩᱜ ᱵᱟᱝ ᱦᱩᱭᱩᱜ᱾ ᱪᱟᱥ ᱫᱚ ᱠᱟᱹᱢᱤ ᱫᱚᱭ ᱫᱟᱜ ᱵᱷᱚᱨᱥᱟ ᱜᱮᱥᱮ ᱫᱟᱜ ᱡᱟᱹᱲᱤ ᱵᱟᱝ ᱦᱩᱭᱩᱜ ᱦᱩᱭᱩᱜ ᱨᱮᱱᱟᱜ ᱢᱤᱫᱴᱮᱱ ᱠᱟᱛᱷᱟ ᱠᱟᱛᱷᱟ ᱢᱮᱱᱟᱜ-ᱟ ᱥᱮ᱾ ᱩᱱ ᱡᱚᱦᱚᱜ ᱜᱮ ᱱᱚᱣᱟ ᱫᱚ ᱪᱟᱬᱮ ᱢᱟᱲᱮ ᱦᱚᱛᱮᱡ ᱛᱮᱜᱮ, ᱡᱟᱛᱮ ᱠᱷᱮᱛ ᱵᱟᱹᱫᱽ ᱠᱚ ᱱᱚᱝᱠᱟ ᱵᱟᱝ ᱵᱚᱦᱮᱞ ᱜᱮ ᱢᱟ ᱫᱟᱜ ᱪᱟᱬᱮ ᱢᱟᱬᱮ ᱨᱚᱦᱚᱭ ᱠᱟᱜ- ᱟᱞᱮ ᱦᱟᱹᱛᱤ ᱛᱮ, ᱛᱚᱠᱷᱚᱱ ᱫᱚ ᱚᱱᱮ ᱟᱪᱷᱲᱟ ᱟᱪᱷᱲᱟ ᱨᱮᱱᱟᱜ ᱫᱚ ᱞᱟᱹᱠᱛᱤ ᱫᱚ ᱯᱟᱲᱟᱜᱼᱟ᱾ ᱟᱨ ᱵᱟᱝᱠᱷᱟᱱ ᱫᱚ ᱱᱚᱣᱟ ᱠᱚᱨᱮ ᱫᱚ ᱩᱱ ᱱᱚᱜᱼᱚᱭ ᱨᱳᱦᱱᱤ ᱛᱟᱭᱚᱢ ᱠᱷᱚᱱ ᱜᱮ ᱥᱮ ᱨᱩᱦᱩᱱᱤ ᱠᱷᱚᱱ ᱜᱮ, ᱦᱩᱲᱩ ᱫᱚ ᱢᱟᱱᱮ ᱮᱨᱫᱚ ᱮᱛᱚᱦᱚᱵ ᱛᱚᱜ-ᱟ᱾ ᱱᱩᱱᱟᱹᱜ ᱢᱟᱲᱟᱝ ᱨᱮ ᱮᱨ ᱨᱮᱱᱟᱜ ᱠᱟᱨᱚᱱ ᱫᱚ ᱱᱚᱣᱟ ᱠᱟᱱᱟ᱾ ᱩᱱ ᱱᱤᱛᱚᱜ ᱠᱷᱚᱱ ᱢᱟᱛᱚ ᱛᱚᱞᱟ ᱟᱥᱛᱮ ᱟᱥᱛᱮ ᱦᱟᱨᱟ ᱡᱟᱣᱨᱟᱜᱼᱟ᱾ ᱟᱨ ᱡᱟᱦᱟᱸ ᱟᱥ ᱥᱟᱲ ᱥᱟᱱ ᱵᱚᱸᱜᱟ ᱫᱚ ᱩᱱ ᱚᱠᱛᱚ ᱫᱚ ᱤᱱᱟᱹᱠᱷᱟᱡ ᱥᱚᱠᱛᱚ ᱠᱟᱹᱴᱤᱡ ᱴᱷᱤᱠ ᱠᱚᱜᱼᱟ᱾ ᱫᱟᱜ ᱨᱮᱦᱚᱸ ᱡᱟᱦᱟᱸ ᱛᱤᱱᱟᱹᱜ ᱫᱟᱜ ᱵᱟᱹᱲᱛᱤ ᱛᱟᱦᱮᱸᱱ ᱨᱮᱦᱚᱸ ᱠᱷᱮᱛ ᱵᱟᱹᱫᱽ ᱨᱮ ᱚᱱᱟ ᱫᱚ ᱵᱟᱝ ᱮ ᱜᱟᱞᱟ ᱦᱚᱪᱚᱭᱟ, ᱵᱟᱝ ᱜᱟᱞᱟᱜᱼᱟ, ᱟᱪᱪᱷᱟ ᱡᱩᱫᱟᱹ ᱥᱚᱠ ᱛᱚ ᱠᱮᱴᱮᱡ ᱛᱟᱦᱮᱸᱱᱟ ᱜᱟᱹᱪᱷᱤ ᱠᱚ ᱚᱱᱟ ᱠᱷᱟᱡ ᱡᱷᱟᱲ ᱦᱚᱸ ᱰᱷᱮᱨ ᱜᱮ ᱡᱷᱟᱲᱚᱜᱼᱟ ᱦᱩᱲᱩᱠ ᱵᱮᱥ ᱦᱩᱭᱩᱜᱼᱟ᱾
ᱦᱚᱭ ᱟᱨ ᱩᱱᱟᱹᱜ ᱢᱟᱱᱮ ᱛᱤᱡᱩ ᱠᱚᱦᱚᱸ ᱵᱟᱝ ᱠᱚ ᱡᱚᱢ ᱫᱟᱲᱮᱜᱼᱟ᱾ ᱡᱮᱦᱮᱛᱩ ᱱᱚᱜᱼᱚᱭ ᱫᱤᱱ ᱛᱟᱦᱟᱸ ᱨᱮ, ᱩᱸ ᱜᱤᱰᱤ ᱠᱟᱜ ᱠᱟᱱᱟ ᱥᱮ ᱦᱟᱨᱟᱜ ᱠᱟᱱᱟ, ᱚᱱᱟᱻ ᱚᱱᱟ ᱜᱟᱹᱪᱷᱤ ᱠᱚᱫᱚ ᱩᱱᱟᱹᱜ ᱛᱤᱡᱩ ᱦᱚᱸ ᱵᱟᱝ ᱠᱚ ᱞᱟᱜᱟᱣ ᱦᱚᱫᱚᱜᱼᱟ, ᱩᱸ ᱵᱷᱟᱜᱮ ᱴᱷᱤᱠ ᱛᱮᱜᱮ ᱦᱟᱨᱟᱜᱼᱟ᱾
ᱦᱚᱸᱻ
ᱟᱫᱚ ᱚᱱᱛᱮ ᱫᱚ ᱪᱮᱜ ᱪᱮᱫ ᱦᱩᱲᱩ ᱯᱮ ᱮᱱ ᱮᱨ ᱮᱫᱟ ᱦᱩᱲᱩ ᱠᱚᱨᱮᱱᱟᱜ ᱧᱩᱛᱩᱢ ᱠᱚᱫᱚ ᱪᱮᱜ ᱞᱮᱠ- ᱠᱟ, ᱡᱟᱦᱟᱸ ᱫᱚ ᱢᱟᱱᱮ ᱩᱸ ᱡᱚᱢ ᱜᱟᱱᱚ ᱜᱚᱜ ᱵᱮᱥᱼᱟ ᱚᱠᱟ ᱦᱩᱲᱩ?
ᱚᱱᱟ ᱜᱩᱴᱠᱟᱹ ᱫᱚ ᱯᱩᱱ ᱪᱟᱸᱫᱳ ᱨᱮᱱᱟᱜ ᱟᱨᱟᱜ ᱜᱩᱴᱠᱟᱹ ᱠᱚ ᱢᱮᱱᱟ, ᱟᱫᱚ ᱫᱤᱠᱩ ᱛᱮ ᱪᱮᱫ ᱞᱮᱠᱟ ᱠᱚ ᱢᱮᱱᱟ ᱚᱱᱟ?
ᱟᱨᱟᱜ ᱜᱩᱴᱠᱟᱹ ᱚᱱᱟ ᱫᱚ ᱠᱤ ᱟᱨᱟᱜ ᱜᱮ ᱦᱩᱭ ᱪᱟᱹᱣᱞᱤ ᱦᱩᱭᱩᱜᱼᱟ?
ᱦᱮᱸ ᱟᱨᱟᱜ ᱫᱚ ᱪᱟᱣᱞᱮ ᱫᱚ ᱵᱟᱝ ᱢᱟᱱᱮ ᱦᱩᱲᱩ ᱨᱚᱝ ᱴᱟᱜ ᱫᱚ ᱥᱚᱱᱟ ᱞᱮᱠᱟ ᱠᱟᱞ ᱯᱩᱨᱟᱹ ᱮᱠᱫᱚᱢ᱾ ᱥᱚᱱᱟ ᱞᱮᱠᱟ ᱱᱟᱯᱟᱭ ᱥᱩᱱᱫᱚᱨ ᱟᱨᱟᱜ ᱜᱮ᱾ ᱩᱱᱟᱜ ᱟᱨᱟᱜ ᱜᱩᱴᱠᱟᱹ ᱫᱚ, ᱜᱩᱴᱠᱟᱹ ᱦᱩᱲᱩ ᱦᱮᱸ ᱡᱚᱢ ᱞᱟᱹᱜᱤᱫ ᱜᱮ᱾
ᱚᱸ ᱛᱤᱱᱟᱹᱜ ᱫᱤᱱ ᱨᱮᱱᱟᱜ ᱠᱟᱱᱟ ᱱᱚᱣᱟ ᱫᱚ ᱪᱚᱵᱽ ᱪᱚᱞᱞᱤᱥ ᱫᱤᱱ ᱨᱮᱱᱟᱜ ᱮᱢ ᱞᱟᱹᱭ ᱠᱮᱫᱟ?
ᱵᱟᱝ ᱱᱚᱣᱟ ᱮᱨ ᱯᱚᱨᱮ ᱫᱚ ᱱᱚᱜᱼᱚᱭ ᱛᱚ ᱯᱩᱸ- ᱮᱨᱯ ᱢᱟᱱᱮ ᱦᱚᱸ ᱯᱮ ᱪᱟᱸᱫᱳ ᱨᱮᱱᱟᱜ ᱢᱟᱱᱮ ᱨᱚᱦᱚᱭ ᱯᱚᱨᱮ ᱯᱮ ᱪᱟᱸᱫᱳ᱾
ᱚ ᱨᱚᱦᱚᱭ ᱯᱚᱨᱮ ᱯᱮ ᱪᱟᱸᱫᱳ ᱱᱳᱵᱽ ᱳᱭ ᱫᱤᱱ ᱜᱟᱱ, ᱦᱮᱸ ᱱᱳᱵᱽ ᱵᱚᱭ ᱫᱤᱱ ᱨᱮᱱᱟᱜ ᱡᱮᱛᱮ ᱚᱸᱠᱟ ᱜᱮ ᱛᱚ᱾
ᱦᱳᱭ ᱦᱚᱭ ᱟᱨ ᱛᱚᱞᱟ ᱜᱤᱰᱤ ᱠᱟᱛᱮᱜ ᱢᱟ ᱤᱠᱩᱥ ᱢᱤᱻᱤᱜ- ᱪᱟᱸᱫᱳ ᱢᱚᱫᱽᱮ ᱨᱮᱜᱮ ᱢᱤᱜ ᱪᱟᱸᱫᱳ ᱜᱮ ᱮᱸ ᱦᱟᱨᱟ ᱛᱚᱞᱟ ᱦᱟᱨᱟ ᱛᱮᱫᱚ ᱞᱟᱜᱟᱜ ᱜᱮᱭᱟ ᱢᱮᱠᱥᱤ ᱢᱟᱢ᱾ ᱮᱠᱩᱥ ᱫᱤᱱ ᱯᱚᱨ ᱡᱩᱫᱤ ᱢᱟᱱᱮ ᱞᱤᱭᱟᱹ ᱛᱚᱞᱟ ᱠᱷᱟᱱ ᱫᱚ ᱯᱩᱪᱤᱥ ᱫᱤᱱ ᱜᱟᱱ ᱫᱚ ᱞᱟᱜᱟᱜ ᱜᱮᱭᱟ ᱟᱨ ᱮᱢᱱᱤ ᱫᱷᱩᱲᱤ ᱨᱮ ᱜᱤᱰᱤᱭᱟᱜ ᱠᱷᱟᱱ ᱫᱚ ᱚᱱᱟ ᱢᱟ ᱢᱤᱜ ᱪᱟᱸᱫᱳ ᱫᱚ ᱞᱟᱜᱟᱜ ᱠᱟᱱ ᱜᱮᱭᱟ᱾
ᱩᱸᱻ ᱛᱮᱦᱤᱧ ᱫᱚ ᱡᱳᱥᱴᱤ ᱨᱮᱱᱟᱜ ᱛᱤᱱᱟᱹᱜ ᱫᱤᱱ ᱦᱩᱭᱮᱱ ᱛᱟᱵᱚᱱ ᱛᱮ?
ᱛᱤᱦᱤᱧ ᱦᱩᱭ ᱮᱱᱟ ᱥᱟᱛᱟᱥ ᱟᱴᱷᱟᱥ ᱛᱟᱹᱨᱤᱠ ᱢᱟᱱᱟᱣ ᱦᱚᱸᱭ᱾
ᱦᱳᱭ ᱡᱳᱥᱴᱤ ᱦᱚᱸᱛᱚ ᱪᱟᱵᱟᱜ ᱞᱟᱹᱜᱤᱫᱚᱜ ᱠᱟᱱᱟ᱾
ᱦᱳᱭᱻᱩᱢ ᱚᱱᱟ ᱜᱮ ᱩᱸ ᱟᱨᱠᱤ᱾ ᱟᱢᱵᱟ ᱵᱩᱛᱤ ᱞᱟᱦᱟ ᱞᱤᱧ ᱜᱤᱲᱤ ᱠᱟᱜ ᱠᱷᱟᱱ ᱫᱚ ᱵᱷᱟᱜᱤᱜ-ᱟ ᱟᱨᱠᱤ ᱛᱚᱠᱷᱚᱱ ᱫᱚ ᱟᱨᱦᱚᱸ ᱠᱟᱹᱢᱤ ᱠᱚ ᱛᱟᱦᱮᱸᱱᱟ ᱥᱮ ᱚᱲᱟᱜ ᱨᱮᱱᱟᱜ᱾ ᱟᱢᱵᱟ ᱵᱩᱛᱤ ᱢᱟ ᱟᱥᱟᱲ ᱵᱚᱸᱜᱟ ᱥᱟᱛ ᱛᱟᱹᱨᱤᱠ᱾
ᱟᱥᱟᱲ ᱵᱚᱸᱜᱟ ᱥᱟᱛ ᱛᱟᱹᱨᱤᱠ ᱵᱟᱝᱼᱟ, ᱱᱚᱣᱟ ᱟᱢᱵᱟ ᱵᱟᱹᱛᱤ ᱫᱚ ᱪᱮᱜ ᱦᱟᱹᱛᱤ ᱛᱮᱠᱚ ᱟᱢᱵᱟ ᱵᱟᱹᱛᱤᱭᱟ ᱠᱟᱹᱴᱤᱡ ᱮᱢ ᱵᱟᱰᱟᱭᱟ?
ᱟᱢᱵᱟ ᱵᱚᱛᱤ ᱢᱟ ᱤᱧ ᱦᱚᱸ ᱠᱷᱩᱵ ᱵᱷᱟᱜᱮ ᱞᱮᱠᱟ ᱫᱚ ᱵᱟᱹᱧ ᱵᱟᱰᱟᱭᱟ ᱟᱫᱚ ᱩᱞ ᱵᱤᱞᱤ ᱠᱷᱟᱱᱴᱟᱲ ᱵᱤᱞᱤ ᱠᱚ ᱣᱟᱛᱮ ᱠᱷᱟᱹᱡᱟᱹᱲᱤ ᱠᱚ ᱯᱤᱴᱷᱟᱹ ᱞᱮᱴᱚ ᱟᱨᱦᱚ ᱱᱮᱣᱛᱟᱻᱫ ᱦᱚᱯᱚᱱ ᱮᱨᱟ ᱠᱚᱠᱚ ᱱᱮᱣᱛᱟ ᱵᱟᱲᱟ ᱠᱚᱜᱮᱭᱟ ᱟᱫᱚ ᱟᱯᱮ ᱥᱮᱫ ᱫᱚ ᱪᱮᱫ ᱞᱮᱠᱟ?
ᱩᱸᱦ ᱟᱞᱮ ᱥᱮᱫ ᱫᱚ ᱱᱚᱣᱟ ᱫᱚ ᱩᱸ ᱪᱮᱫ ᱞᱮᱠᱟᱧ ᱢᱮᱛᱟᱢᱟ ᱚᱱᱠᱟ ᱫᱚ ᱪᱮᱫ ᱜᱮ ᱱᱚᱣᱟ ᱨᱮᱱᱟᱜ ᱡᱟᱦᱟᱸ ᱱᱟᱜᱟᱢ ᱥᱮ ᱱᱚᱣᱟ ᱨᱮᱱᱟᱜ ᱡᱮ ᱚᱱ ᱜᱟᱹᱦᱤᱨ ᱠᱟᱛᱷᱟ ᱤᱧ ᱫᱚ ᱩᱱᱟᱹᱜ ᱫᱚ ᱵᱟᱝ ᱤᱧ ᱵᱟᱰᱟᱭᱟ ᱱᱚᱣᱟ ᱜᱤᱧ ᱵᱟᱰᱟᱭᱟ ᱡᱮ ᱦᱮᱸ ᱠᱟᱱᱴᱷᱟᱲ ᱩᱞ ᱵᱤᱞᱤ ᱠᱚ ᱱᱚᱣᱟ ᱠᱚᱜᱮ ᱩᱸ ᱡᱮ ᱵᱚᱞᱮ ᱡᱟᱦᱟᱸ ᱵᱮᱞᱤ ᱠᱚᱜ-ᱟ, ᱚᱱᱟ ᱜᱮ ᱠᱚᱵᱚᱱ ᱡᱚᱢᱼᱟ ᱟᱫᱚ ᱟᱯᱮ ᱥᱮᱡ ᱡᱚᱢ ᱞᱟᱹᱭ ᱠᱮᱫᱟ ᱠᱷᱟᱹᱡ ᱡᱟᱹᱰᱤ ᱦᱮᱸ, ᱠᱷᱟᱹᱡᱟᱹᱲᱤᱭᱟᱛᱮ ᱠᱚ ᱡᱚᱢᱼᱟ, ᱟᱞᱮ ᱥᱮᱫ ᱫᱚ ᱱᱚᱝᱠᱟ ᱜᱮᱠᱚ ᱡᱚᱢᱼᱟ ᱠᱷᱟᱹᱡᱟᱹᱲᱤ ᱭᱟᱛᱮ ᱫᱚ ᱤᱧ ᱫᱚ ᱢᱟᱱᱮ ᱵᱟᱝ ᱤᱧ ᱧᱮᱞ ᱟᱠᱟᱫ ᱠᱚᱣᱟ, ᱟᱫᱚ, ᱴᱚᱴᱷᱟ, ᱴᱚᱴᱷᱟ ᱵᱷᱤᱱᱟ, ᱹ ᱵᱷᱤᱱᱟᱹ ᱴᱚᱴᱷᱟᱨᱮ, ᱵᱷᱤᱱᱟᱹ, ᱵᱷᱤᱱᱟᱹ ᱞᱮᱠᱟ ᱠᱚ, ᱡᱚᱢᱟ ᱥᱮ ᱚᱠᱟ ᱥᱮᱫ ᱠᱚ, ᱡᱚᱢᱟ ᱾ ᱚᱠᱟ ᱥᱮᱫ, ᱵᱟᱝ ᱠᱚ ᱡᱚᱢᱟ ᱾
ᱦᱳᱭ ᱾ ᱟᱫᱚ, ᱚᱱᱠᱟ ᱢᱟ, ᱩᱞᱞᱮᱠᱷ ᱵᱟᱝ ᱜᱟᱱᱚᱜ-ᱟ ᱱᱚᱣᱟ ᱨᱮᱫᱚ, ᱵᱟᱠᱷᱟᱱ ᱫᱚ, ᱚᱠᱟ ᱠᱚᱨᱮ ᱪᱚ, ᱚᱲᱟᱜ ᱠᱚᱫᱚ, ᱚᱠᱟ ᱥᱮᱫ? ᱟᱪᱪᱷᱟ, ᱚᱱᱟ ᱢᱟ ᱛᱟᱦᱮᱸ ᱦᱚᱪᱚᱱᱤᱡ, ᱵᱟᱞᱟᱝ ᱞᱟᱹᱭᱟ ᱾ ᱮᱼᱥᱻ ᱯᱚᱨᱮ ᱛᱮᱞᱟᱝ ᱜᱟᱞᱢᱟᱲᱟᱣᱟ ᱾
ᱦᱩᱸᱻ ᱦᱩᱸᱻ ᱾
ᱟᱞᱮ ᱦᱚᱸ, ᱱᱚᱛᱮ ᱦᱚᱸ, ᱟᱞᱮ ᱱᱚᱛᱮ ᱫᱚ ᱚᱝᱠᱟ ᱤᱭᱟᱹ, ᱦᱚᱯᱚᱱ ᱮᱨᱟ ᱠᱚᱦᱚᱸ ᱠᱚ, ᱟᱹᱜᱩ ᱵᱟᱲᱟ ᱠᱚᱜᱮᱭᱟ ᱾ ᱥᱚᱨᱦᱟᱭ ᱨᱮ, ᱡᱮᱢᱚᱱ ᱡᱤᱞ ᱯᱤᱴᱷᱟᱹ ᱭᱟᱠᱟ, ᱚᱱ ᱚᱝᱠᱟ ᱟᱨᱠᱤ, ᱯᱤᱴᱷᱟᱹ ᱵᱟᱲᱟ ᱭᱟᱠᱚ
ᱦᱩᱭᱩᱜ-ᱟ ᱾
ᱱᱚᱣᱟ, ᱨᱩᱰᱟᱹ ᱡᱚᱠ ᱠᱷᱚᱡ ᱦᱩᱭᱩᱜ-ᱟ, ᱟᱨ ᱯᱩᱥ ᱵᱚᱸᱜᱟ, ᱚᱱᱟ ᱥᱟᱠᱨᱟᱛ ᱥᱳᱢᱟᱹᱭ ᱢᱟ, ᱦᱩᱭᱩᱜ ᱜᱮᱭᱟ ᱾ ᱟᱨ ᱦᱚᱸᱜ-ᱚᱭ, ᱱᱚᱣᱟ ᱟᱢᱵᱟᱵᱚᱛᱤ ᱠᱚᱨᱮ ᱦᱚᱸ ᱠᱚᱨᱟᱣ ᱦᱩᱭᱩᱜ ᱜᱮᱭᱟ, ᱯᱮ ᱴᱟᱭᱤᱢ, ᱵᱟᱦᱟ ᱨᱮᱦᱚᱸ ᱠᱚ, ᱠᱚᱨᱟᱣ ᱜᱮᱭᱟ ᱾
ᱮᱸᱻᱝ ᱾
ᱟᱨᱮ, ᱳᱻ ᱚᱱᱠᱟ, ᱩᱱᱟᱹᱜ ᱫᱚ ᱡᱤᱞ ᱯᱤᱴᱷᱟᱹ ᱫᱚ, ᱵᱟᱠᱚ ᱠᱚᱨᱟᱣᱟ, ᱩᱛᱩ ᱜᱮ ᱵᱮᱥᱤᱨ ᱵᱷᱟᱜᱽ, ᱨᱩᱰᱟᱹ ᱨᱮ, ᱥᱟᱠᱨᱟᱛ ᱨᱮ, ᱟᱨᱦᱚᱸ ᱚᱼᱱᱚᱣᱟ, ᱟᱢᱵᱟᱵᱚᱛᱤ ᱠᱚᱨᱮ
ᱚᱻ ᱾ ᱟᱨ, ᱡᱤᱞ ᱯᱤᱴᱷᱟᱹ ᱫᱚ, ᱢᱟᱱᱮ ᱪᱮᱫ? ᱥᱩᱠᱨᱤ ᱡᱤᱞ ᱥᱮ, ᱥᱤᱢ ᱡᱤᱞ ᱾
ᱥᱩᱠᱨᱤ ᱡᱤᱞ ᱦᱚᱸ, ᱥᱤᱢ ᱡᱤᱞ ᱦᱚᱸᱠᱚ, ᱯᱤᱴᱷᱟᱹᱭ ᱜᱮᱭᱟ ᱾ ᱟᱫᱚ, ᱱᱮᱛᱟᱨ ᱢᱟ ᱟᱹᱰᱤ ᱠᱟᱨᱚᱱ ᱛᱮᱜᱮ, ᱟᱵᱚ ᱦᱚᱲ ᱫᱚ, ᱥᱩᱠᱨᱤ ᱡᱤᱮᱞ ᱵᱟᱵᱚᱱ, ᱡᱚᱢ ᱮᱫᱟ, ᱱᱚᱜ-ᱚᱭ ᱡᱮᱢᱚᱱ ᱮᱸᱻ ᱟᱹᱰᱤ ᱨᱚᱠᱚᱢᱟᱜ, ᱥᱩᱠᱨᱤ ᱡᱮᱞᱢᱟ, ᱤᱛᱤᱞ ᱠᱚ, ᱵᱤᱥᱤ ᱛᱟᱦᱮᱱᱟ ᱾ ᱦᱚᱲᱢᱚ ᱵᱟᱹᱲᱤᱡᱚᱜ-ᱟ, ᱛᱟᱲᱟ ᱛᱟᱹᱲᱤ, ᱞᱟᱡ ᱠᱚ, ᱵᱟᱹᱲᱤᱡᱚᱜ ᱫᱤᱭᱮ ᱟᱹᱰᱤ ᱦᱚᱲᱜᱮ, ᱵᱟᱠᱚ ᱥᱟᱦᱟᱣ ᱫᱟᱲᱮᱭᱟᱜ-ᱟ ᱾ ᱚᱱᱟ ᱠᱟᱨᱚᱱ ᱛᱮᱢᱟ, ᱵᱮᱥᱤᱨ ᱵᱷᱟᱜᱽ ᱜᱮ, ᱱᱮᱛᱟᱨ ᱵᱟᱠᱚ ᱡᱚᱢᱟ ᱟᱨ, ᱢᱟᱨᱮ ᱢᱟᱨᱮ, ᱨᱳᱜᱽ ᱠᱚᱦᱚᱸ, ᱥᱮ ᱪᱮᱫ ᱦᱤᱡᱩᱜ-ᱟ, ᱵᱟᱛᱚᱞ ᱜᱮᱭᱟ ᱞᱟ. ᱭᱟ ᱠᱚ
ᱦᱮᱸ, ᱤᱧᱟᱜ ᱤᱧ ᱦᱚᱸ, ᱚᱱᱠᱟ ᱜᱤᱧ ᱵᱟ ᱰᱟᱭᱟ, ᱢᱮᱱᱟ ᱠᱚ ᱪᱮᱫ? ᱥᱩᱠᱨᱤ ᱡᱤᱞ ᱡᱟᱦᱟᱸ ᱢᱮᱱᱟᱜ-ᱟ, ᱥᱩᱠᱨᱤ ᱡᱤᱞ ᱨᱮᱫᱚ, ᱡᱟᱦᱟᱸ ᱢᱮᱱᱟᱜ ᱠᱚ, ᱪᱚᱨᱵᱤ ᱯᱚᱨᱤᱢᱟᱱ ᱦᱮᱸ ᱥᱮ, ᱡᱟᱦᱟᱸ ᱠᱚ ᱢᱮᱱᱟ, ᱤᱛᱤᱞ, ᱤᱛᱤᱞ ᱟᱹᱰᱤ, ᱡᱟᱹᱥᱛᱤ ᱛᱟᱦᱮᱱ ᱠᱷᱟᱹᱛᱤᱨ ᱟᱨ, ᱚᱱᱟ ᱡᱤᱞ ᱫᱚ, ᱱᱟᱠᱤ ᱟᱹᱰᱤ ᱜᱮ ᱢᱟᱱᱮ, ᱡᱚᱢ ᱞᱮᱠᱷᱟᱡ ᱠᱷᱟᱱ ᱦᱚᱲᱢᱚ ᱨᱮ, ᱡᱟᱦᱟᱸᱱᱟᱜ, ᱨᱳᱜᱽ ᱟᱡᱟᱨ ᱠᱚ, ᱛᱟᱦᱮᱱ ᱠᱷᱟᱡ, ᱚᱱᱟ ᱠᱚᱨᱮ, ᱵᱟᱹᱲᱛᱤ ᱦᱚᱪᱚᱭᱟᱭ ᱾ ᱚᱱᱟ, ᱤᱛᱤᱞ ᱫᱚ, ᱥᱮ ᱵᱟᱝ ᱵᱷᱟᱜᱮᱭᱟ, ᱤᱛᱤᱞ ᱡᱚᱢ ᱞᱮᱠᱷᱟᱱ ᱫᱚ, ᱡᱟᱦᱟᱸᱱᱟᱜ ᱡᱤᱱᱤᱥ ᱜᱮ, ᱵᱟᱹᱲᱛᱤᱜᱼᱟ ᱾ ᱤᱛᱤᱞ ᱫᱚ, ᱦᱩᱭᱩᱜ ᱠᱟᱱᱟ ᱥᱩᱱᱩᱢ ᱾ ᱥᱩᱱᱩᱢ ᱮᱢ ᱡᱚᱢ ᱞᱮᱠᱷᱟᱡ ᱫᱚ, ᱡᱟᱹᱥᱛᱤᱢ ᱡᱚᱢ ᱞᱮᱠᱷᱟᱱ ᱫᱚ, ᱦᱚᱲᱢᱚ ᱫᱚᱭ ᱵᱟᱹᱲᱤᱡ ᱜᱮᱭᱟ, ᱥᱮ ᱞᱟᱡ ᱠᱚᱭ, ᱵᱟᱹᱲᱤᱡᱟ ᱾ ᱛᱟᱨ ᱯᱚᱨ ᱞᱟᱡ ᱠᱚ, ᱦᱟᱹᱥᱩᱣᱟ, ᱱᱚᱜ ᱱᱚᱝᱠᱟ, ᱚᱱᱟ ᱦᱚᱛᱮᱡ ᱛᱮ, ᱟᱵᱩ ᱧᱮᱞᱚᱜᱼᱟ ᱥᱩᱠᱨᱤ ᱡᱤᱞ ᱫᱚ, ᱫᱚᱢᱮ ᱫᱚ, ᱵᱟᱝ ᱠᱚᱸ, ᱡᱚᱢ ᱞᱟᱹᱜᱤᱫᱚᱜᱼᱟ, ᱱᱚᱝᱠᱟ ᱱᱚᱜ ᱚᱱᱠᱟ, ᱟᱵᱚᱣᱟᱜ ᱡᱚᱦᱚᱱ ᱵᱟᱦᱟ, ᱥᱚᱦᱚᱨᱟᱭ ᱠᱚᱨᱮ, ᱢᱮᱱᱟᱜᱼᱟ ᱾ ᱡᱚᱠᱷᱚᱱ ᱯᱚᱨᱚᱵ ᱯᱟᱹᱞᱤ ᱠᱚᱨᱮ ᱵᱩᱱ ᱡᱚᱢᱟ, ᱱᱚᱝᱠᱟ ᱫᱚ, ᱵᱟᱝ ᱠᱟᱱᱟ ᱫᱚ, ᱟᱹᱰᱤ ᱠᱚᱢ ᱜᱮ, ᱡᱚᱢᱚᱜᱚᱜᱼᱟ ᱾ ᱟᱨ, ᱩᱱ ᱚᱠᱛᱚ ᱫᱚ, ᱯᱤᱴᱷᱟᱹᱭᱟᱵᱚᱱ ᱥᱮ, ᱯᱤᱴᱷᱟᱹ, ᱯᱤᱴᱷᱟᱹ ᱥᱚᱢᱚᱭ ᱫᱚ, ᱟᱹᱰᱤ ᱜᱮ ᱥᱤᱵᱤᱞᱟ ᱾ ᱤᱛᱤᱞ ᱤᱛᱤᱞ, ᱚᱱᱟ ᱦᱚᱛᱮ ᱛᱮ, ᱟᱹᱰᱤ ᱦᱚᱲ ᱠᱚ ᱠᱩᱥᱤᱭᱟᱜᱼᱟ ᱾
ᱦᱮᱸ ᱦᱮᱸ, ᱟᱫᱚ, ᱡᱤᱞ ᱯᱤᱴᱷᱟᱹ ᱨᱮᱢᱟ, ᱥᱩᱱᱩᱢ ᱢᱟ, ᱟᱵᱚ ᱠᱚᱢ ᱜᱮᱵᱚᱱ ᱫᱩᱞᱟᱜᱼᱟ᱾ ᱚᱱᱟ ᱠᱷᱟᱱ ᱫᱚ, ᱥᱩᱱᱩᱢ ᱞᱚᱞᱚ ᱞᱮᱱᱠᱷᱟᱱ ᱤᱛᱤᱞ ᱢᱟ, ᱟᱡ ᱛᱮᱜᱮ ᱚᱸᱰᱚᱠ ᱠᱷᱚᱱ ᱥᱩᱱᱩᱢ ᱤᱭᱟᱹᱜᱼᱟ, ᱞᱚᱞᱚ, ᱞᱚᱞᱚ ᱡᱚᱢ ᱦᱚᱸ, ᱱᱟᱯᱟᱭ ᱵᱩᱡᱷᱟᱹᱜᱼᱟ, ᱡᱟᱦᱟᱸᱭ ᱠᱚ ᱡᱚᱢᱟ ᱾ ᱟᱨ ᱱᱮᱛᱟᱨ ᱢᱟ, ᱵᱚᱭᱮᱞ ᱮᱢᱱᱤ ᱛᱮᱜᱮ, ᱤᱭᱟᱹᱥ ᱥᱤᱢ ᱡᱤᱞ ᱛᱮᱦᱚᱸ ᱠᱚ, ᱯᱤᱴᱷᱟᱹᱭ ᱜᱮᱭᱟ ᱾ ᱟᱨ ᱞᱟᱦᱟ ᱞᱮᱠᱟ ᱢᱟ ᱤᱥᱟᱹᱭ ᱫᱷᱚᱨᱚᱢ ᱱᱤᱱ ᱫᱷᱟᱨᱟ ᱵᱟᱝ ᱠᱩ ᱡᱟᱦᱟᱸ ᱠᱚᱲᱟ ᱜᱤᱫᱽᱨᱟᱹ ᱩᱱᱟᱹᱜ ᱜᱩᱰᱩ ᱡᱤᱞ ᱨᱮᱱᱟᱜ ᱤᱭᱟᱹ ᱦᱚᱸ ᱪᱟᱵᱟᱣ ᱟᱠᱟᱱᱟ ᱵᱟᱠᱷᱟᱱ ᱞᱟᱦᱟᱛᱮ ᱵᱟᱵᱟ ᱛᱟᱠᱚ ᱟᱢᱚᱞ ᱨᱮᱫᱚ ᱜᱩᱰᱩ ᱡᱤᱞ ᱯᱤᱴᱷᱟᱹ ᱫᱚᱢᱮ ᱡᱚᱢ ᱦᱩᱭ ᱠᱟᱱᱟ